ᱦᱳᱭ ᱜᱚᱢᱠᱮ ᱡᱚᱦᱟᱨ ᱜᱮ
ᱦᱳᱭ ᱡᱚᱦᱟᱨ ᱜᱮ
ᱥᱟᱹᱜᱩᱱ ᱧᱤᱫᱟᱹ ᱥᱟᱶᱛᱮ ᱥᱟᱹᱜᱩᱱ ᱡᱚᱦᱟᱨ
ᱥᱟᱹᱜᱩᱱ ᱡᱚᱦᱟᱨ
ᱦᱮᱸ ᱜᱚᱝᱠᱮ ᱠᱤᱫᱚᱜ ᱠᱚᱫᱚ ᱦᱩᱭᱱᱟ ᱥᱟᱹᱛ ᱮᱱᱟ
ᱠᱤᱫᱩ ᱠᱚᱫᱚ ᱜᱚᱢᱠᱮ ᱦᱩᱭ ᱥᱟᱹᱛ ᱠᱟᱱᱟ
ᱟᱪᱪᱷᱟ ᱟᱪᱪᱷᱟ
ᱟᱵᱮᱱᱟᱜ ᱜᱮ
ᱦᱳᱭ ᱟᱹᱞᱤᱧ ᱦᱚᱸ ᱠᱤᱫᱩᱵ ᱠᱟᱛᱮᱫ ᱞᱤᱧ ᱡᱤᱨᱟᱹᱣ ᱠᱟᱱᱟ ᱦᱟᱸᱜ
ᱟᱪᱪᱷᱟ
ᱟᱫᱚ ᱪᱮᱫ ᱠᱚᱯᱮ ᱛᱤᱠᱤ ᱞᱮᱧ ᱫᱚ
ᱛᱤᱦᱤᱱ ᱫᱚ ᱛᱚᱢᱠᱮ ᱱᱚᱝᱠᱟ ᱜᱮ ᱚ ᱫᱟᱠᱟ ᱟᱞᱩ ᱵᱟᱛᱮ
ᱟᱪᱪᱷᱟ ᱟᱪᱪᱷᱟ
ᱟᱵᱮᱱᱟᱜ ᱜᱮ
ᱦᱚ ᱟᱞᱮ ᱛᱮᱦᱮᱧ ᱫᱚ ᱵᱮᱸᱜᱟᱲ ᱟᱹᱞᱩ ᱨᱟᱥᱮ ᱠᱮᱫᱟᱞᱮ ᱨᱟᱥᱮ ᱠᱟᱛᱮ ᱞᱮ ᱚᱱᱟ ᱜᱮᱞᱮ ᱡᱚᱢ ᱠᱮᱫᱼᱟ᱾
ᱦᱩᱸ ᱟᱪᱪᱷᱟ
ᱦᱩᱸ
ᱛᱚ ᱚᱲᱟᱜ ᱠᱚᱨᱮ ᱡᱷᱚᱛᱚ ᱦᱚᱲ ᱜᱮ ᱱᱟᱯᱟᱭ
ᱦᱳᱭ ᱮᱠᱷᱚᱱ ᱫᱚ ᱜᱚᱝᱠᱮ ᱱᱟᱯᱟᱭ ᱜᱮ ᱢᱮᱱᱟᱜᱮ ᱞᱮᱭᱟ ᱦᱟᱸᱜ ᱪᱟᱸᱫᱳ ᱵᱚᱸᱜᱟᱣᱣᱟᱜ ᱫᱩᱞᱟᱹᱲ ᱛᱷᱩᱢ ᱟᱥᱤᱥ ᱠᱚᱛᱮ ᱦᱟᱸᱜ ᱟᱫᱚ ᱟᱯᱮᱜᱮ ᱚᱠᱟ ᱞᱮᱠᱟ᱾
ᱟᱞᱮ ᱦᱚᱸ ᱜᱚᱝᱠᱮ ᱱᱟᱯᱟᱭ ᱜᱮ ᱢᱮᱱᱟᱜ ᱞᱮᱭᱟ
ᱟᱪᱪᱷᱟ ᱟᱪᱪᱷᱟ ᱦᱳᱭ ᱱᱟᱯᱟᱭ ᱛᱟᱦᱮᱱ ᱜᱮ ᱱᱟᱯᱟᱭ ᱜᱮ ᱜᱚᱝᱠᱮ ᱟᱫᱚ ᱱᱟᱥᱮᱱᱟᱜ ᱥᱟᱦᱟ ᱞᱮᱱ ᱠᱷᱟᱱ ᱫᱚ ᱵᱟᱹᱭ ᱠᱚᱠ ᱫᱚ ᱱᱟᱥᱮᱱᱟᱜ ᱟᱸᱡᱚᱢᱚᱜ ᱠᱟᱱᱟ᱾ ᱩᱱ ᱠᱚ
ᱟᱲᱟᱝ ᱠᱚ ᱟᱸᱡᱚᱢᱚᱜ ᱠᱟᱱᱟ ᱦᱮᱸ ᱱᱤᱛᱚᱜ ᱟᱸᱡᱚᱢᱚᱜ ᱠᱟᱱᱟ ᱜᱚᱝᱠᱮ
ᱵᱟᱝ ᱵᱟᱝ ᱱᱤᱛᱚᱜ ᱫᱚ ᱳᱠᱮ ᱴᱷᱤᱠ ᱧᱚᱜ ᱜᱮᱭᱟ ᱦᱟᱸᱜ
ᱦᱮᱸ ᱟᱪᱪᱷᱟ ᱜᱚᱝᱠᱮ ᱦᱮ ᱛᱤᱦᱤᱧᱟᱜ ᱟᱵᱚᱦᱟᱣᱟ ᱫᱚ ᱪᱮᱫ ᱞᱮᱠᱟ ᱛᱟᱦᱮᱸ ᱠᱟᱱᱟ
ᱦᱮ ᱛᱮᱦᱮᱧ ᱫᱚ ᱥᱮᱛᱟᱜ ᱨᱮᱜᱮ ᱱᱟᱥᱮᱱᱟᱜ ᱢᱟᱱᱮ ᱵᱷᱳᱨᱵᱷᱳᱨ ᱛᱮ ᱱᱟᱥᱮ ᱱᱟᱥᱮ ᱫᱟᱜ ᱞᱮᱫᱼᱟ᱾ ᱫᱟᱜ ᱠᱮᱛᱮᱜ ᱟᱨᱦᱚᱸ ᱚᱱᱠᱟ ᱜᱮ ᱚᱸ ᱠᱮᱫ ᱠᱷᱟᱡ ᱟᱨᱦᱚ ᱦᱟᱸᱡᱮᱫ ᱪᱟᱵᱟᱭᱮᱱᱟ ᱡᱟᱦᱟᱸ ᱛᱤᱱᱟᱹᱜ ᱚᱱᱠᱟᱭ ᱫᱟᱜ ᱞᱮᱫᱟ ᱦᱚᱞᱟ ᱱᱚᱜ
ᱜᱚᱨᱚᱢ ᱦᱚᱸ ᱟᱹᱭᱠᱟᱹᱜ ᱠᱟᱱᱟ ᱛᱮᱦᱤᱧ ᱦᱚᱸ ᱚᱱᱠᱟᱜᱮ ᱚᱱᱟᱛᱮᱜᱮ ᱚᱱᱟ ᱯᱷᱟᱠᱟ ᱩᱰᱩᱠ ᱟᱠᱟᱱᱟ ᱦᱟᱸᱜ
ᱟᱪᱪᱷᱟ
ᱦᱳᱭ ᱦᱳᱭ ᱟᱨ ᱟᱯᱮ ᱥᱮᱫ ᱜᱮ ᱜᱚᱝᱠᱮ ᱪᱮᱫ ᱞᱮᱠᱟ ᱟᱵᱚᱦᱟᱣᱟ ᱫᱚ ᱦᱟᱸᱜ
ᱟᱞᱮᱥᱮᱫ ᱦᱚᱸ ᱜᱚᱝᱠᱮ ᱱᱚᱝᱠᱟ ᱜᱮ ᱜᱚᱨᱚᱢ ᱠᱟᱱᱟ ᱟᱨ ᱥᱤᱛᱩᱝ ᱦᱟᱜ ᱫᱚᱢᱮ ᱥᱤᱛᱩᱝ ᱮᱫᱟᱭ ᱫᱟᱜ ᱡᱟᱹᱲᱤ ᱠᱚᱫᱚ ᱠᱷᱩᱵ ᱦᱩᱸ ᱦᱩᱸ ᱡᱟᱹᱥᱛᱤ ᱫᱚ ᱵᱟᱝ ᱦᱩᱭᱩᱜ ᱠᱟᱱᱟ ᱮᱠᱴᱩ ᱜᱮ ᱦᱩᱭᱩᱜ ᱠᱟᱱᱟ᱾
ᱱᱟ ᱟᱪᱪᱷᱟ ᱟᱪᱪᱷᱟ ᱛᱟᱦᱚᱞᱮ ᱜᱚᱝᱠᱮ ᱫᱟᱬᱟᱱ ᱠᱚᱫᱚᱚᱢ ᱠᱩᱥᱤᱭᱟᱜᱼᱟ ᱥᱮ ᱵᱟᱢ ᱠᱩᱥᱤᱭᱟᱜᱼᱟ᱾
ᱫᱟᱬᱟᱱ ᱠᱚᱫᱚ ᱠᱩᱥᱤ ᱜᱮ ᱜᱚᱝᱠᱮ᱾
ᱦᱳᱭ ᱦᱳᱭ ᱦᱮᱸ ᱟᱹᱞᱤᱧ ᱦᱚᱸ ᱫᱟᱬᱟ ᱠᱚᱫᱚ ᱫᱚᱢᱮ ᱜᱮ ᱠᱩᱥᱤᱭᱟᱜ ᱫᱚᱢᱮ ᱜᱮᱞᱤᱧ ᱫᱟᱬᱟᱱᱟ ᱟᱹᱞᱤᱧ ᱫᱚ ᱢᱟᱱᱮ ᱢᱤᱢᱤᱫ ᱠᱟᱛᱷᱟ ᱫᱚ ᱞᱟᱹᱭ ᱞᱮᱠᱷᱟᱡ ᱫᱚ ᱢᱟᱱᱮ ᱫᱟᱲᱟ ᱜᱮ ᱛᱟᱞᱤᱧ ᱠᱟᱹᱢᱤ᱾
ᱦᱮᱸ ᱟᱪᱪᱷᱟ
ᱦᱳᱭ ᱦᱳᱭ ᱟᱫᱚ ᱚᱱᱠᱟ ᱫᱚ ᱵᱚᱞᱛᱮ ᱩᱫᱢᱟᱹᱭ ᱫᱚ ᱵᱟᱹᱞᱤᱧ ᱫᱟᱲᱟᱱᱟ ᱠᱟᱹᱢᱤ ᱠᱚᱜᱮ ᱚᱱᱠᱟ ᱛᱟᱦᱮᱱ ᱠᱷᱟᱡ ᱜᱮᱞᱤᱧ ᱫᱟᱬᱟᱱᱟ ᱫᱟᱬᱟ ᱠᱚᱫᱚ ᱫᱚᱢᱮ ᱜᱮᱞᱤᱧ ᱠᱩᱥᱤᱭᱟᱜᱼᱟ ᱛᱚ᱾
ᱟᱪᱪᱷᱟ
ᱦᱳᱭ ᱟᱫᱚ ᱟᱵᱮᱱ ᱜᱮ ᱚᱠᱟ ᱠᱚᱨᱮ ᱵᱮᱱ ᱫᱟᱟᱲᱟᱭᱮᱫ ᱠᱟᱹᱴᱤᱡ ᱞᱟᱹᱭ ᱛᱟᱞᱟᱝ ᱵᱮᱱ
ᱟᱹᱞᱤᱧ ᱦᱚᱸ ᱜᱚᱝᱠᱮ ᱫᱟᱬᱟ ᱫᱚ ᱦᱟᱸᱜ ᱵᱷᱟᱹᱜᱤ ᱜᱤᱞᱤᱧ ᱠᱩᱥᱤ ᱫᱚᱞᱤᱧ ᱠᱩᱥᱤᱭᱟᱜ ᱜᱮᱭᱟ ᱟᱫᱚ ᱚᱱᱠᱟ ᱫᱚ ᱦᱟᱸᱜ ᱵᱟᱹᱞᱤᱧ ᱪᱟᱞᱟᱣ ᱣᱟᱠᱟᱱᱟ ᱫᱟᱬᱟᱱ ᱠᱚ ᱛᱚ ᱛᱚ ᱡᱟᱦᱟᱸ ᱠᱚᱨᱮ ᱞᱤᱧ ᱪᱟᱞᱟᱣ ᱠᱟᱱᱟ ᱚᱱᱟ ᱠᱚᱜᱮ ᱦᱟᱸᱜ ᱠᱟᱹᱴᱤᱡ ᱞᱟᱹᱭ ᱦᱩᱭᱩᱜ ᱠᱟᱱᱟ ᱦᱮᱸ ᱥᱮ
ᱦᱳᱭ ᱦᱳᱭ
ᱛᱚ ᱜᱚᱝᱠᱮ ᱱᱚᱛᱮ ᱫᱚᱨᱭᱟ ᱫᱷᱟᱨᱮ ᱞᱟᱹᱭ ᱞᱮᱠᱷᱟᱱ ᱫᱚ ᱦᱟᱸᱜ ᱫᱤᱜᱷᱟ ᱞᱤᱧ ᱪᱟᱞᱟᱣ ᱠᱟᱱᱟ᱾ ᱛᱚ ᱫᱤᱜᱷᱟ ᱨᱮ ᱧᱮᱞ ᱡᱚᱝ ᱡᱤᱱᱤᱥ ᱠᱩᱞᱤᱧ ᱧᱮᱞ ᱠᱮᱫᱟ᱾ ᱟᱨ ᱢᱤᱫ ᱧᱤᱫᱟᱹ ᱞᱤᱧ ᱵᱟᱥᱟ ᱞᱮᱱᱟ᱾ ᱟᱨ ᱥᱟᱶᱛᱮ ᱟᱨᱦᱚᱸ ᱡᱚᱢᱟᱜ ᱡᱤᱱᱤᱥ ᱠᱚ ᱚᱸᱰᱮᱱᱟᱜ ᱡᱟᱦᱟᱸ ᱫᱚᱨᱭᱟ ᱫᱷᱟᱨᱮ ᱨᱮᱱᱟᱜ ᱚᱱᱛᱮ ᱫᱚ ᱵᱟᱹᱲᱛᱤ ᱦᱟᱹᱠᱩ ᱠᱚᱠᱚ ᱧᱟᱢᱚᱜ ᱟ ᱛᱚ ᱛ ᱩᱱᱠᱩ ᱠᱚᱜᱮ ᱡᱚᱢ ᱦᱩᱭ ᱞᱮᱱᱟ
ᱦᱳᱭ ᱦᱳᱭ
ᱟᱨ ᱚᱸᱰᱮ ᱦᱟᱸᱜ ᱚᱸᱰᱮᱱᱟᱜ ᱡᱟᱦᱟᱸ ᱵᱮᱲᱟ ᱨᱟᱠᱟᱵ ᱚᱱᱟᱞᱤᱧ ᱧᱮᱞ ᱠᱮᱫᱟ ᱟᱨ ᱫᱚᱨᱭᱟ ᱨᱮ ᱦᱟᱸᱜ ᱠᱟᱹᱴᱤᱡ ᱛᱩᱯᱳ ᱦᱩᱭᱱᱟ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱛᱚ
ᱟᱪᱪᱷᱟ ᱟᱪᱪᱷᱟ
ᱱᱚᱝᱠᱟᱟᱜᱤ ᱫᱚᱨᱭᱟ ᱨᱮᱫᱚ ᱱᱚᱝᱠᱟᱟᱜ ᱜᱮ ᱦᱟᱸᱜ ᱨᱟᱹᱥᱠᱟᱹ ᱫᱚ ᱦᱩᱭ ᱞᱮᱱᱟ ᱫᱟᱬᱟ ᱦᱩᱭ ᱞᱮᱱᱟ ᱛᱚ ᱟᱵᱮᱱ ᱜᱮ ᱜᱚᱢᱠᱮ ᱟᱨ ᱚᱠᱟ ᱠᱚᱨᱮ ᱵᱮᱱ ᱫᱟᱬᱟ ᱟᱠᱟᱫᱟ
ᱦᱳᱭ ᱟᱹᱞᱤᱧ ᱫᱚ ᱚᱱᱠᱟ ᱫᱚᱨᱭᱟᱛ ᱫᱟᱬᱟ ᱫᱚ ᱵᱟᱟᱹᱞᱤᱧ ᱛᱟᱦᱮᱱ ᱠᱟᱱᱟ ᱱᱚᱜᱼ ᱱᱟᱹᱭᱤ ᱠᱚᱨᱮ ᱜᱮ ᱱᱚᱜᱼᱚᱭ ᱟᱵᱚ ᱴᱷᱮᱡ ᱢᱮᱱᱟᱜ ᱟᱠᱟᱟᱜᱼᱟ ᱵᱚᱸᱜᱟ ᱱᱟᱹᱭ ᱦ ᱚᱸᱰᱮᱜᱮᱞᱞᱤᱧ ᱝᱠᱟᱞᱤᱧ ᱥᱮᱱ ᱞᱮᱱᱟ ᱟᱫᱚ ᱵᱚᱸᱜᱟ ᱜᱮᱞᱤᱧ ᱧᱮᱞ ᱠᱮᱫᱼᱟ ᱟᱹᱰᱤ ᱫᱟᱜ ᱞᱤᱸᱜᱤᱱ ᱠᱟᱱᱟ ᱟᱹᱰᱤ ᱢᱟᱱᱮ ᱢᱚᱸᱡᱽ ᱜᱮ ᱞᱮᱜᱮᱢ ᱞᱮᱜᱮᱢ ᱞᱮᱤᱜᱤ ᱪᱟᱞᱟᱜ ᱠᱟᱱᱟ ᱚᱱᱟ ᱥᱟᱶᱛᱮ ᱱᱟᱹᱭ ᱠᱚᱨᱮ ᱚᱱᱠᱟ ᱞᱮᱠᱟ ᱦᱮᱸ ᱡᱟᱦᱟᱸ ᱞᱟᱹᱣᱠᱟᱹ ᱠᱚ ᱢᱮᱛᱟᱜ ᱞᱟᱹᱣᱠᱟᱹ ᱠᱚ ᱞᱟᱹᱣᱠᱟᱹ ᱨᱮᱠᱚ ᱫᱟᱬᱟᱱ ᱠᱟᱱᱟ
ᱟᱪᱪᱷᱟ
ᱟᱨ ᱚᱱᱠᱟᱜ ᱜᱮ ᱟᱹᱞᱤᱧ ᱦᱚᱸᱞᱤᱧᱤᱧ ᱩᱢ ᱯᱷᱟᱨᱪᱟᱭᱮᱱᱟ ᱢᱚᱸᱡᱽ ᱜᱮᱞᱤᱧ ᱵᱩᱡᱷᱠᱟᱹᱣᱼᱟ ᱪᱮᱛᱟᱜ ᱨᱮ ᱥᱟᱶᱛᱮ ᱚᱱᱠᱟ ᱰᱮᱢ ᱠᱚᱨᱮ ᱦᱚᱸ ᱫᱬᱟᱱ ᱠᱚᱞᱤᱧ ᱠᱩᱥᱤᱭᱟᱜ ᱜᱮᱭᱟ ᱢᱩᱠᱩᱴᱢᱚᱱᱤ ᱰᱮᱢ ᱞᱤᱧ ᱥᱮᱱ ᱞᱮᱱᱟ ᱚᱸᱰᱮ ᱦᱚᱸ ᱟᱹᱰᱤ ᱞᱮᱠᱟ ᱚᱱᱠᱟ ᱡᱤᱱᱤᱥ ᱠᱚ ᱢᱮᱱᱟᱜ ᱟᱠᱟᱟᱜ ᱟᱹᱰᱤ ᱞᱤᱢ ᱧᱮᱞ ᱠᱮᱫᱼᱟ ᱵᱮᱥ ᱟᱹᱧᱮᱞᱱᱟᱧᱟᱹᱠᱟᱹᱧ ᱵᱡ ᱠᱮᱫᱮᱫ ᱦᱟᱸᱜ
ᱟᱪᱪᱷᱟ
ᱦᱳᱭ ᱜᱚᱝᱠᱮ ᱟᱫᱚ ᱟᱵᱮᱱ ᱜᱮ ᱵᱩᱨᱩ ᱠᱚ ᱵᱩᱨᱩ ᱠᱚ ᱥᱮ ᱮᱴᱟᱜ ᱥᱮᱫ ᱨᱮᱫᱚ ᱪᱮᱫᱞᱠᱟ
ᱦᱮᱸ ᱛᱚ ᱜᱚᱝᱠᱮ ᱚᱱᱠᱟ ᱜᱮ ᱵᱩᱨᱩ ᱫᱤᱥᱚᱢ ᱫᱚ ᱞᱤᱧ ᱫᱟᱟᱲᱟ ᱟᱠᱟᱫᱟ ᱛᱚ ᱵᱩᱨᱩ ᱵᱚᱞᱛᱮ ᱱᱚᱣᱟ ᱥᱩᱨ ᱥᱩᱯᱩᱨ ᱵ ᱟᱡᱚᱫᱤᱭᱟᱹ ᱵᱩᱨᱩ ᱞᱤᱧ ᱪᱟᱞᱟᱣ ᱞᱮᱱᱟ ᱛᱚ ᱚᱸᱰᱮ ᱦᱚᱸ ᱢᱤᱫ ᱧᱤᱫᱟᱹ ᱜᱟᱱ ᱵᱟᱥᱟ ᱦᱩᱭ ᱞᱮᱱᱟ ᱛᱚ ᱚᱸᱰᱮ ᱦᱚᱸ ᱧᱮᱞ ᱡᱚᱝ ᱡᱤᱱᱤᱥ ᱫᱚ ᱱᱟᱯᱟᱭ ᱱᱟᱯᱟᱭ ᱡᱤᱱᱤᱥ ᱧᱮᱞ ᱦᱩᱭ ᱮᱱᱟ ᱦᱮᱸ ᱥᱮ ᱟᱨ ᱚᱸᱰᱮ ᱦᱚᱸ ᱱᱚᱝᱠᱟ ᱡᱟᱦᱟᱸ ᱟᱯᱟᱨ ᱰᱮᱢ ᱞᱳᱣᱟᱨ ᱰᱮᱢ ᱟᱨ ᱡᱟᱦᱟᱸᱨᱮ ᱢᱟᱨᱵᱮᱞ ᱫᱷᱤᱨᱤ ᱠᱚ ᱨᱟᱠᱟᱵᱮᱫ ᱛᱟᱦᱮᱸᱫ ᱚᱱᱟ ᱞᱤᱧ ᱧᱮᱞ ᱞᱮᱫᱟ ᱟᱨ ᱥᱟᱶᱛᱮ ᱚᱱᱟ ᱡᱷᱟᱨᱱᱟ ᱡᱟᱦᱟᱸ ᱫᱟᱜ ᱞᱤᱸᱜᱤᱜᱼᱟ ᱡᱷᱟᱨᱱᱟ ᱦᱳᱭ ᱚᱱᱟᱞᱤᱧ ᱧᱮᱞ ᱞᱮᱫᱟ ᱵᱩᱨᱩ ᱫᱤᱥᱚᱢ ᱟᱵᱮᱱ ᱛᱤᱱᱟᱹᱜ ᱵᱮᱱ ᱫᱟᱬᱟ ᱟᱠᱟᱫᱟ ᱜᱚᱝᱠᱮ
ᱜᱳᱭ ᱜᱚᱝᱠᱮ ᱟᱞᱮ ᱥᱮᱫ ᱜᱮ ᱵᱩᱨᱩ ᱫᱚ ᱢᱮᱱᱟᱜ ᱫᱚ ᱢᱮᱱᱟᱜᱼᱟ ᱢᱤᱫᱴᱟᱝ ᱫᱚ ᱦᱟᱸᱜ ᱥᱩᱨ ᱨᱮᱜᱮ ᱢᱮᱱᱟᱜᱼᱟ ᱥᱩᱥᱱᱤ ᱵᱩᱨᱩ ᱜᱮᱞᱤᱧ ᱥᱮᱱ ᱞᱮᱱᱟ ᱥᱩᱥᱱᱤ ᱵᱩᱨᱩ ᱨᱮᱫᱚ ᱟᱹᱰᱤ ᱞᱮᱠᱟ ᱡᱤᱱᱤᱥ ᱧᱮᱞ ᱛᱮᱱᱟᱜ ᱢᱮᱱᱟᱜ ᱟᱠᱟᱫᱟ ᱫᱟᱜ ᱪᱷᱟᱨᱱᱟ ᱢᱮᱱᱟᱜᱼᱟ ᱥᱚᱵᱽ ᱥᱚᱢᱚᱭ ᱡᱮ ᱫᱟᱜ ᱞᱟᱹᱜᱤᱫ ᱜᱮ ᱛᱟᱦᱮᱱᱟ ᱞ ᱩᱰᱩᱠᱚᱜ ᱛᱟᱦᱮᱱᱟ ᱚᱸᱰᱮ ᱯᱟᱭᱨᱟ ᱥᱮ ᱛᱯᱩ ᱠᱚᱠᱚ ᱞᱟᱹᱭ ᱞᱮᱱᱠᱷᱟᱡ ᱫᱚ ᱯᱟᱯ ᱠᱚ ᱯᱚᱱᱱᱚ ᱠᱚ ᱢᱮ ᱦᱩᱭᱩᱜᱼᱟ ᱛᱟᱯ ᱠᱚ ᱪᱟᱵᱟᱜ ᱛᱟᱦᱮᱱᱟ ᱯᱚᱵᱤᱛᱨᱚ ᱜᱮᱭᱟ ᱫᱟᱜ ᱫᱚᱱᱱᱟᱜ ᱫᱚ ᱦᱟᱸᱜ
ᱟᱪᱪᱷᱟ
ᱟᱨ ᱱᱚᱝᱠᱟᱜᱮ ᱚᱱᱟ ᱵᱩᱨᱩ ᱫᱷᱟᱨᱮ ᱫᱷᱟᱨᱮᱛᱮ ᱚᱱᱠᱟ ᱞᱮᱠᱟ ᱫᱚᱠᱟᱱ ᱫᱟᱱᱤ ᱠᱚᱦᱚᱸ ᱟᱹᱰᱤ ᱜᱮ ᱢᱟᱱᱮ ᱫᱩᱲᱩᱵ ᱠᱚ ᱢᱮᱱᱟᱜ ᱟᱠᱟᱫ ᱠᱚᱣᱟ ᱥᱟᱶᱛᱮ ᱱᱚᱜᱼᱚᱭ ᱡᱮ, ᱵᱩᱨᱩ ᱫᱷᱟᱨᱮ ᱨᱮ ᱥᱮ ᱚᱱᱟ ᱤᱭᱟᱹ ᱡᱷᱟᱨᱱᱟ ᱫᱷᱟᱨᱮ ᱠᱚᱨᱮ ᱚᱱᱠᱟᱜᱮ, ᱢᱚᱱᱫᱤᱨ ᱠᱚ ᱥᱮ ᱵᱚᱸᱜᱟ ᱵᱩᱨᱩ ᱠᱚ ᱟᱹᱰᱤ ᱞᱮᱠᱟ ᱠᱚ ᱢᱟᱱᱮ ᱠᱚ ᱛᱷᱟᱯᱚᱱ ᱠᱟᱜ ᱠᱚᱣᱟ ᱦᱟᱸᱜ ᱾
ᱟᱪᱪᱷᱟ ᱾
ᱦᱳᱭ ᱦᱳᱭ ᱟᱫᱚ ᱟᱯᱮ ᱥᱮᱫ ᱜᱮ ᱵᱤᱨ ᱵᱩᱨᱩ ᱪᱮᱫ ᱞᱮᱠᱟ ᱢᱮᱱᱟᱜᱼᱟ, ᱠᱟᱹᱴᱤᱡ ᱞᱟᱹᱭ ᱞᱮᱵᱮᱱ?
ᱛ ᱜᱚᱝᱠᱮ ᱟᱞᱮ ᱥᱮᱫ ᱫᱚ ᱵᱤᱨᱵᱩᱨᱩ ᱞᱟᱹᱭ ᱞᱮᱠᱷᱟᱱ ᱫᱚ ᱚᱱᱠᱟ ᱫᱚ ᱵᱟᱹᱱᱩᱜᱼᱟ, ᱱᱮᱛᱟᱨ ᱫᱚ ᱦᱟᱸᱜ ᱟᱨ ᱡᱟ ᱛᱟᱦᱮᱸ ᱠᱟᱱᱟ ᱞᱟᱦᱟᱛᱮ ᱛᱚ ᱱᱤᱛᱚᱜ ᱫᱚ ᱚᱱᱟ‌ ᱠᱚ ᱢᱟᱜ ᱯᱷᱟᱨᱪᱟ ᱠᱟᱛᱮᱜ ᱦᱟᱸᱜ ᱮ ᱠᱚᱞ ᱠᱟᱨᱠᱷᱟᱱᱟ ᱠᱚ ᱦᱩᱭᱠᱟᱱᱟ ᱦᱮᱸ ᱥᱮ ᱾ ᱚᱱᱟ ᱠᱚᱞᱼᱠᱟᱨᱠᱷᱟᱱᱟ ᱠᱚ ᱦᱩᱭ ᱠᱷᱟᱹᱛᱤᱨ ᱛᱮ ᱦᱟᱸᱜ, ᱟᱹᱰᱤᱜᱟᱱ ᱵᱟᱹᱲᱤᱡ, ‌ᱚᱨᱥᱚᱝ ᱠᱚᱥᱮ ᱵᱟᱹᱲᱤᱡ ᱡᱤᱱᱤᱥ ᱠᱚ ᱦᱚᱲᱢᱚ ᱨᱮ ᱧᱟᱢᱚᱜ ᱠᱟᱱᱟ ᱟᱨ ᱦᱚᱲᱢᱚ ᱠᱷᱚᱛᱤ ᱦᱩᱭᱩᱜ ᱠᱟᱱᱟ ᱦᱮᱸ ᱥᱮ‌᱾
ᱦᱳᱭ ᱦᱳᱭ ᱮᱠᱟᱞ ᱮᱠᱟᱞ ᱜᱚᱢᱠᱮ ᱥᱟᱹᱨᱤ ᱠᱟᱛᱷᱟ ᱵᱮᱱ ᱞᱟᱹᱭ ᱠᱮᱜᱼᱟ ᱾ ᱱᱚᱣᱟ ᱵᱤᱨ ᱵᱩᱨᱩ ᱫᱚ ᱟᱞᱮᱥᱮᱫ ᱫᱚ ᱢᱮᱱᱟᱜ ᱜᱮᱭᱟ, ᱮᱠᱷᱚᱱᱚ ᱢᱟᱱᱮ ᱟᱞᱮ ᱫᱚ ᱾ ᱟᱞᱮ ᱟᱹᱛᱩ ᱥᱮ ᱴᱚᱞᱟ ᱨᱮ ᱫᱚ ᱦᱟᱸᱜ ᱚᱱᱟ ᱵᱤᱨ ᱵᱩᱨᱩ ᱛᱮᱜᱮ ᱜᱷᱮᱨᱟᱣ ᱮᱥᱮᱫ ᱢᱮᱱᱟᱜ ᱟᱠᱟᱟᱜᱼᱟ ᱾ ᱱᱚᱜᱚᱭ ᱵᱤᱨ ᱫᱚ ᱩᱱᱟᱹᱜ ᱯᱟᱥᱱᱟᱣ ᱛᱮ ᱢᱮᱱᱟᱜ ᱟᱠᱟᱫᱟ, ᱢᱮᱱᱠᱷᱟᱱ ᱮᱠᱷᱚᱱ ᱫᱚ ᱵᱟᱹᱭ ᱵᱟᱹᱭᱛᱮ ᱚᱱᱟ ᱠᱚᱦᱚᱸ ᱟᱤᱫᱤ ᱤᱫᱤᱜ ᱠᱟᱱᱟ ᱾ ᱵᱤᱨ ᱠᱚ ᱢᱟᱜ ᱥᱟᱯᱷᱟᱭᱮᱫᱟ ᱚᱸᱰᱮ ᱚᱲᱟᱜ ᱫᱩᱣᱟᱹᱨ ᱠᱚ ᱵᱮᱱᱟᱣ ᱮᱫᱟ ᱾ ᱥᱟᱨ ᱨᱮ ᱱᱟᱱᱟ ᱦᱩᱱᱟᱹᱨ ᱚᱱᱠᱟ ᱠᱟᱹᱨᱜᱟᱨ ᱠᱚ ᱵᱮᱱᱟᱣᱫᱟ ᱟᱞᱮ ᱥᱮᱫ ᱦᱚᱸ ᱠᱟᱹᱟᱹᱨᱜᱟᱨ ᱠᱚ ᱵᱮᱱᱟᱣ ᱠᱟᱛᱮᱜ ᱢᱟ ᱟᱹᱰᱤ ᱞᱮᱠᱟᱱ ᱚᱨᱥᱚᱝ ᱠᱚ ᱦᱩᱭᱩᱜ ᱠᱟᱱᱜ ᱧᱮᱞ ᱧᱟᱢᱚᱜ ᱠᱟᱱᱟ ᱱᱤᱛᱚᱜ ᱚᱱᱟ ᱠᱟᱹᱨᱜᱟᱨ ᱠᱷᱟᱹᱛᱤᱨ ᱜᱮ ᱫᱟᱜ ᱡᱟᱹᱲᱤ ᱦᱚᱸ ᱵᱟᱝ ᱦᱩᱭᱩᱜ ᱠᱟᱱᱟ ᱜᱚᱝᱠᱮ ᱚᱱᱟᱜᱮ ᱠᱟᱹᱴᱤᱡ ᱞᱟᱹᱭ ᱵᱮᱱ?
ᱛᱚ ᱜᱚᱢᱠᱮ ᱫᱟᱜ ᱡᱟᱹᱲᱤ ᱾ ᱨᱮᱱᱟᱜ ᱚᱡᱮ ᱫᱚ ᱦᱩᱭᱩᱜᱜ ᱠᱟᱱᱟ ᱵᱤᱨ ᱾ ᱵᱩᱨᱩ ᱠᱚ ᱢᱟᱜ ᱜᱤᱰᱤ ᱥᱮ, ᱯᱟᱭ ᱠᱟᱹᱴᱤᱡ ᱡᱟᱦᱟᱸ ᱫᱟᱜ ᱨᱮᱱᱟᱜ ᱥᱮ ᱚᱱᱟ ᱠᱟᱨᱠᱷᱟᱱᱟ ᱠᱚ ᱦᱩᱭᱩᱜ ᱠᱟᱱ ᱫᱚ ᱚᱱᱟ ᱠᱟᱨ ᱠᱷᱟᱱᱟ ᱠᱚᱨᱮᱱᱟᱜ ᱡᱟᱦᱟᱸ ᱫᱷᱩᱣᱟᱹ ᱠᱚ ᱥᱮ ᱦᱮᱸᱫᱮ ᱫᱷᱩᱣᱟᱹ ᱠᱚ ᱚᱱᱟ ᱨᱢᱤᱨ ᱨᱮ ᱪᱟᱞᱟᱣ ᱠᱟᱛᱮᱮᱫ ᱦᱟᱸᱜ ᱠᱮᱴᱮᱡᱚᱜ ᱠᱟᱱᱟ ᱥᱮ ᱫᱟᱜ ᱡᱟᱹᱲᱤ ᱫᱚ ᱚᱱᱟ ᱠᱷᱟᱹᱛᱤᱨ ᱛᱮ ᱟᱹᱰᱤ ᱠᱚᱢᱜᱮ ᱦᱩᱭᱩᱜ ᱠᱟᱱᱟ ᱛᱳ ᱫᱟᱜ ᱡᱟᱹᱲᱤ ᱵᱟᱨᱮᱛᱮ ᱜᱚᱝᱠᱮ ᱟᱵᱮᱱ ᱡᱟᱹᱥᱛᱤ ᱵᱱ ᱵᱟᱰᱟᱭ ᱠᱷᱟᱱ ᱫᱚ ᱞᱟᱹᱭ ᱞᱮᱠᱷᱟᱱ ᱱᱟᱯᱟᱭ ᱠᱚᱜᱼᱟ
ᱦᱳᱭ ᱜᱚᱝᱠᱮ ᱱᱚᱜᱼᱚᱭ ᱡᱮ ᱟᱹᱰᱤᱜᱟᱱ ᱴᱚᱴᱷᱟ ᱠᱚᱨᱮᱤᱛᱷ ᱧᱮᱞᱚᱜ ᱠᱟᱱᱟ ᱡᱮ ᱴᱷᱤᱠ ᱢᱚᱛᱚ ᱚᱠ ᱱᱟᱯᱤᱡ ᱵᱟᱭ ᱫᱟᱜ ᱡᱟᱲᱮ ᱟᱠᱟᱫᱟᱼᱟ ᱾ ᱚᱱᱟ ᱨᱮᱱᱟᱜ ᱠᱟᱨᱚᱱ ᱥᱮ ᱚᱡᱮ ᱫᱚ ᱾ ᱵᱤᱨᱵᱩᱨᱩ ᱥᱟᱶᱛᱮ ᱱᱚᱜ ᱚᱚᱭ ᱵᱤᱨᱵᱩᱨᱩ ᱵᱚᱱ ᱢᱟᱜ ᱩᱡᱟᱹᱲᱮᱜᱼᱟ ᱚᱱᱟ ᱚᱱᱟᱱ᱾ ᱨᱮ ᱚᱱᱟ ᱵᱤᱨᱩᱨᱩ ᱢᱟᱜ ᱠᱟᱛᱮ ᱟᱹᱰᱤ ᱞᱮᱠᱟᱱ ᱚᱱᱠᱟᱱᱟᱜ ᱯᱟᱨᱠ ᱥᱮ ᱠᱟᱨᱡᱟᱨ ᱥᱮ ᱚᱲᱟᱜ ᱫᱩᱣᱟᱹᱨ ᱵᱚᱱ ᱵᱮᱱᱟᱣᱮᱫᱼᱟ ᱢᱮᱱᱠᱷᱟᱱ ᱚᱱᱟ ᱢᱟᱜ ᱠᱟᱛᱮᱫ ᱫᱚ, ᱟᱹᱰᱤ ᱢᱟᱨᱟᱝ ᱵᱚᱱ ᱯᱟᱯᱮᱫᱼᱟ ᱥᱟᱶᱛᱮ ᱟᱵᱚ ᱜᱮ ᱱᱚᱣᱟ ᱨᱮᱱᱟᱜ ᱦᱩᱭᱩᱜ ᱛᱟᱵᱚᱱᱟ ᱡᱮᱞᱮᱠᱟ ᱱᱚᱜᱼᱚᱭ ᱢᱟ ᱞᱮᱠᱟ ᱧᱮᱞᱚᱜ ᱠᱟᱱᱟ ᱫᱟᱜ ᱡᱟᱹᱲᱤᱯ ᱵᱟᱝ ᱦᱩᱭᱩᱜ ᱠᱟᱱᱟ ᱟᱹᱰᱤᱜᱟᱱ ᱴᱚᱴᱷᱟ ᱠᱚᱨᱮ ᱚᱠᱥᱤᱡᱮᱱ ᱚᱠᱥᱤᱡᱮᱱ ᱦᱚᱸᱵᱮᱱ ᱞᱟᱹᱭ ᱫᱟᱲᱮᱭᱟᱜᱼᱟ ᱚᱠᱥᱤᱡᱮᱱ ᱨᱮᱱᱟᱜ ᱯᱚᱨᱤᱢᱟᱱ ᱦᱚᱸ ᱮᱠᱟᱞᱮ ᱠᱚᱢ ᱤᱫᱤᱜ ᱠᱟᱱᱟ ᱠᱷᱟᱱ ᱫᱚ ᱚᱱᱟ ᱥᱟᱶᱛᱮ ᱱᱤᱛᱳᱜ ᱟᱵᱚ ᱡᱟᱦᱟᱸᱭ ᱨᱮᱸᱜᱮᱡ ᱚᱨᱮᱡ ᱦᱚᱲ ᱢᱮᱱᱟᱜ ᱵᱚᱱᱟ ᱟᱵᱚ ᱫᱚ ᱯᱟᱠᱟ ᱛᱟᱞᱟᱱ ᱫ ᱟ ᱵᱚᱱ ᱵᱮᱱᱟᱣ ᱫᱟᱲᱮᱭᱟᱜᱼᱟ ᱟᱵᱚ ᱫᱚ ᱚᱱᱠᱟᱜᱮ ᱵᱤᱨᱵᱩᱨᱩ ᱠᱷᱚ ᱡᱟᱦᱟᱸ ᱠᱟᱴ ᱵᱚᱱ ᱢᱟᱜ ᱟᱹᱜᱩᱭᱟ ᱢᱟᱜ ᱠᱟᱛᱮᱫ ᱡᱟᱦᱟᱸ ᱚᱲᱟᱜ ᱫᱩᱣᱟᱹᱨᱟᱹᱢ ᱵᱮᱱᱟᱣᱟ ᱛᱟᱦᱚᱞᱮ ᱚᱱᱟ ᱡᱚᱛᱚ ᱵᱤᱨᱵᱩᱨᱩ ᱡᱟᱯ ᱞᱮᱱ ᱠᱷᱟᱱᱡ ᱫᱚ ᱟᱫᱚ ᱪᱮᱫ ᱨᱮᱱᱟᱜ ᱚᱲᱟᱜ ᱫᱩᱣᱟᱹᱨ ᱵᱮ ᱵᱮᱱᱟᱣ ᱢᱟᱱᱮ ᱚᱱᱟ ᱦᱚᱸ ᱪᱤᱱᱛᱟᱹ ᱛᱮ ᱵᱟᱝ ᱧᱟᱢᱚᱜ ᱠᱟᱱᱟ ᱜᱚᱝᱠᱮ
ᱦᱩᱸ
ᱫᱚ ᱟᱵᱮᱱ ᱜᱮ ᱞᱟᱹᱭ ᱵᱮᱱ ᱪᱮᱫ ᱞᱮᱠᱟ ᱢᱟᱱᱮ ᱟᱯᱮ ᱥᱮᱫ ᱠᱚᱫᱚ ᱚᱲᱟᱜ ᱟᱹᱛᱩ ᱫᱚ ᱪᱮᱫ ᱨᱮᱱᱟᱜ ᱵᱟᱲᱛᱤ ᱵᱮᱱᱟᱣ ᱠᱟᱜᱼᱟ
ᱟᱞᱮ ᱥᱮᱫ ᱫᱚ ᱦᱟᱸᱜ ᱚᱲᱟᱜ ᱫᱩᱣᱟᱹᱨ ᱫᱚ ᱚᱱᱟ ᱵᱤᱨ ᱵᱩᱨᱩ ᱨᱮᱱᱟᱜ ᱦᱮ ᱢᱤᱫ ᱵᱟᱨ ᱫᱟᱨᱮ ᱠᱚ ᱥᱮ ᱚᱸᱰᱮᱱᱟᱜ ᱠᱟᱴ ᱠᱚᱛᱮ ᱚᱲᱟᱜ ᱠᱚ ᱢᱟᱱᱮ ᱦᱟᱥᱟ ᱨᱮᱱᱟᱜ ᱚᱲᱟᱜ ᱠᱚᱜᱮ ᱵᱮᱱᱟᱣ ᱦᱩᱭᱩᱜ ᱜᱮᱭᱟ ᱥᱮ ᱨᱮᱱᱟᱜ ᱚᱲᱟᱜ ᱵᱮᱱᱟᱣ ᱠᱚᱨᱛᱮ ᱜᱮᱞᱮ ᱟᱢᱟᱜ ᱫᱚ ᱠᱟᱴ ᱫᱚ ᱞᱟᱜᱼᱟ ᱠᱟᱴ ᱵᱟ ᱮᱢᱠᱷᱟᱱ ᱴᱟᱞᱤ ᱪᱤᱠᱟᱹ ᱛᱮᱢ ᱵᱟᱹᱭᱥᱮ ᱦᱮᱸ ᱥᱮ ᱜᱚᱝᱠᱮ
ᱦᱳᱭ ᱦᱳᱭ᱾
ᱠᱷᱟᱹᱛᱤᱨ ᱛᱮ ᱢᱤᱫ ᱵᱟᱨ ᱫᱟᱨᱮ ᱞᱮ ᱜᱮᱫ ᱜᱮᱭᱟ ᱥᱟᱶᱛᱮ ᱚᱱᱟ ᱫᱟᱨᱮ ᱦᱚᱞᱮ ᱵᱟᱹᱭᱥᱟᱹᱭ ᱜᱮᱭᱟ ᱦᱮᱸᱥᱮ
ᱟᱪᱪᱷᱟ᱾ ᱚᱱᱟ ᱢᱟ ᱠᱟᱛᱷᱟ ᱠᱟᱱ ᱜᱮᱭᱟ ᱱᱤᱛᱚᱜ ᱫᱚ ᱟᱵᱚ ᱜᱮᱥᱮ ᱚᱱᱟ ᱨᱮᱱᱟᱜ ᱥᱚᱝ ᱫᱚ ᱦᱩᱸ ᱵᱷᱩᱜᱟᱹᱜ ᱠᱟᱱ ᱛᱟᱵᱚᱱᱟ ᱪᱮᱫᱟᱜ ᱵᱟᱝ ᱫᱟᱨᱮ ᱱᱟᱹᱲᱤ ᱢᱟᱜ ᱠᱟᱛᱮᱜ ᱞᱟᱦᱟ ᱨᱮᱫᱚ ᱥᱮᱫᱟᱭ ᱵᱤᱨ ᱵᱩᱨᱩ ᱨᱮ ᱵᱚᱱ ᱛᱟᱦᱮᱱ ᱠᱟᱱ ᱛᱟᱦᱮᱱᱟ- ᱟᱹᱰᱤ ᱨᱟᱹᱥᱠᱟᱹ ᱨᱚᱢᱚᱡᱽ ᱟᱛᱮ ᱢᱮᱱᱠᱷᱟᱱ ᱱᱤᱛᱚᱜ ᱡᱟᱦᱟᱸ ᱛᱤᱱᱟᱹᱜ ᱫᱤᱥᱚᱢ ᱩᱛᱱᱟᱹᱣ ᱤᱫᱤᱜ ᱠᱟᱱ ᱥᱟᱶ ᱥᱟᱶᱛᱮ ᱱᱚᱜᱼᱚᱭ ᱡᱮ ᱵᱤᱨᱵᱩᱨ ᱨᱮᱱᱟᱜ ᱫᱟᱨᱮ ᱵᱟᱹᱱᱩᱜ ᱠᱟᱜᱼᱟ ᱟᱵᱚ ᱡᱟᱦᱟᱸ ᱡᱟᱦᱟᱸ ᱯᱟᱞᱦᱟ ᱥᱟᱠᱟᱢ ᱚᱸᱰᱮ ᱠᱷᱚᱡ ᱵᱚᱱ ᱟᱹᱜᱩᱭᱮᱫ ᱛᱟᱦᱮᱱᱟ ᱤᱥᱤᱱ ᱵᱟᱥᱟᱝ ᱠᱤᱱᱵᱟ ᱡᱟᱦᱱᱟᱜ ᱯᱟᱛᱲᱟ ᱠᱚ ᱵᱚᱱ ᱵᱮᱱᱟᱣᱮᱫ ᱛᱟᱦᱮᱱᱟ ᱚᱱᱟ ᱱᱤᱛᱚᱜ ᱦᱚᱸ ᱟᱯᱤ ᱤᱫᱤᱜ ᱠᱟᱱᱟ ᱚᱱᱠᱟ ᱞᱮᱠᱟ ᱪᱮᱠᱟᱱ ᱮᱴᱠᱮᱴᱚᱬᱮ ᱢᱟᱵᱚᱱ ᱧᱮᱞ ᱤᱫᱤᱭᱮᱫ ᱜᱮᱭᱟ ᱥᱮ
ᱦᱳᱭ ᱷᱳᱭ
ᱟᱫᱚ ᱦᱟᱯᱮᱱ ᱫᱤᱱᱨᱮ ᱟᱵᱚᱨᱮᱱ ᱡᱟᱦᱟᱸᱭ ᱠᱚ ᱜᱤᱫᱟᱹᱨ ᱯᱤᱫᱟᱹᱨ ᱠᱚ ᱦᱩᱭᱩᱜ ᱛᱟᱵᱚᱱᱟ ᱩᱱᱠᱩ ᱫᱚ ᱪᱮᱫ ᱪᱮᱫᱟᱛᱜ ᱠᱚ ᱛᱟᱦᱮᱱᱟ ᱢᱟᱱᱮ ᱡᱚᱛᱚ ᱜᱮᱛ ᱱᱤᱛᱚᱜ ᱫᱚ ᱦᱟᱹᱯᱤᱫ ᱤᱫᱤᱜ ᱠᱟᱱᱟ, ᱦ ᱚᱱᱟ ᱠᱟᱹᱴᱤᱡ ᱜᱮ ᱠᱟᱹᱴᱤᱡ ᱞᱟᱹᱭ ᱛᱟᱞᱟᱝ ᱵᱮᱱ᱾
ᱟᱵᱚ ᱡᱟᱦᱟᱸ ᱞᱮᱠᱟ ᱱᱚᱣᱟ ᱵᱤᱨᱼᱵᱩᱨᱩ ᱵᱟᱨᱮᱛᱮ ᱥᱤᱠᱷᱱᱟᱹᱛ ᱵᱚᱱ ᱧᱟᱢ ᱠᱟᱫᱟ ᱥᱮᱵᱚᱱ ᱵᱟᱰᱟᱭᱟ ᱦᱮᱸ ᱥᱮ ᱜᱚᱢᱠᱮ ᱛᱚ ᱚᱱᱟ ᱠᱚᱦᱟᱸ ᱟᱵᱚᱨᱮᱱ ᱜᱤᱫᱽᱨᱟᱹ ᱯᱤᱫᱽᱨᱟᱹ ᱥᱮ ᱟᱵᱚᱨᱮᱱ ᱦᱩᱰᱤᱧ ᱠᱚ ᱡᱟᱦᱟᱸᱭ ᱢᱮᱱᱟᱜ ᱠᱚᱣᱟ ᱩᱱᱠᱩ ᱠᱚᱦᱚᱸ ᱱᱚᱣᱟ ᱵᱟᱨᱮᱛᱮ ᱮ ᱠᱟᱹᱴᱤᱡ ᱥᱮᱪᱮᱫ ᱨᱮᱱᱟᱜ ᱞᱟᱹᱠᱛᱤ ᱠᱟᱱ ᱛᱟᱠᱚᱣᱟ ᱥᱮ ᱱᱚᱣᱟ ᱠᱚ ᱵᱟᱰᱟᱭ ᱨᱮᱱᱟᱜ ᱞᱟᱹᱠᱛᱤ ᱞᱟᱹᱠᱛᱤ ᱠᱟᱱ ᱛᱟᱠᱚᱣᱟ ᱡᱮ ᱵᱤᱨᱵᱩᱨᱩ ᱫᱚ ᱦᱟᱸᱜ ᱟᱵᱚ ᱵᱟᱧᱪᱟᱣ ᱫᱚᱦᱚ ᱦᱩᱭᱩᱜ ᱛᱟᱵᱚᱱᱟ ᱵᱤᱨᱵᱩᱨᱩ ᱠᱷᱚᱱ ᱟᱹᱰᱤ ᱟᱵᱚ ᱟᱭᱢᱚᱱ ᱵᱚᱱ ᱧᱟᱢ ᱜᱮᱭᱟ ᱥᱮ ᱵᱤᱨᱵᱩᱨᱩ ᱛᱟᱦᱮᱸ ᱞᱮᱱᱠᱷᱟᱱ ᱟᱵᱚᱣᱟᱜ ᱥᱟᱶᱦᱮᱫ ᱥᱮ ᱚᱠᱥᱤᱡᱮᱱ ᱧᱟᱢᱚᱜᱼᱟ ᱱᱚᱝᱠᱟᱜᱼᱮ ᱜᱮ ᱱᱚᱣᱟ ᱵᱤᱨ ᱵᱩᱨᱩ ᱵᱟᱨᱮᱛᱮ ᱡᱟᱜ ᱜᱮᱵᱚᱱ ᱵᱟᱰᱟᱭᱟ ᱥᱮ ᱡᱟᱦᱟᱸ ᱛᱤᱱᱟᱹᱜ ᱵᱚᱱ ᱥᱮᱪᱮᱫ ᱠᱟᱱᱟ- ᱛᱚ ᱚᱱᱟ ᱠᱚ ᱦᱟᱸᱜ ᱩᱱᱠᱩ ᱞᱟᱹᱭ ᱞᱮᱠᱷᱟᱱ ᱡᱷᱚᱛᱚ ᱠᱷᱚᱱ ᱟᱵᱚᱣᱟᱜ ᱱᱟᱯᱟᱭᱟ ᱦᱮᱸᱥᱮ- ᱦᱟᱯᱮᱱ ᱫᱤᱱᱨᱮ ᱩᱱᱠᱩ ᱜᱮ ᱦᱟᱸᱜ ᱟᱵᱚᱨᱮᱱ ᱜᱤᱫᱽᱨᱟᱹ᱾
ᱞᱟᱹᱭ ᱠᱮᱫᱼᱟ ᱢᱮᱱᱠᱷᱟᱱ ᱚᱠᱛᱚ ᱢᱟ ᱱᱚᱜᱼᱚᱭ ᱪᱟᱵᱟ ᱦᱤᱡᱩᱜ ᱠᱟᱱ ᱛᱟᱞᱟᱝᱟ ᱛᱟᱦᱞᱮ ᱠᱷᱟᱱᱡ ᱫᱚ ᱟᱨ ᱢᱤᱫ ᱫᱷᱟᱣ ᱞᱟᱝ-
ᱨᱟᱯᱷᱟ ᱞᱮᱱᱠᱷᱟᱡ ᱫᱚ ᱦᱩᱭ ᱠᱚᱜᱼᱟ ᱪᱮᱫᱟᱜ ᱥᱮ-